ᱦᱮᱞᱳ᱾
ᱜᱚᱝᱠᱮ, ᱡᱚᱦᱟᱨ ᱜᱮ᱾
ᱦᱮᱸ ᱡᱚᱦᱟᱨ ᱜᱮ ᱜᱚᱝᱠᱮ᱾
ᱜᱚᱝᱠᱮ ᱟᱹᱞᱤᱧᱟᱜ ᱨᱚᱲ ᱪᱮᱫ ᱞᱮᱠᱟ ᱟᱸᱡᱚᱢᱚᱜ ᱠᱟᱱᱟ?
ᱵᱷᱟᱜᱮ ᱜᱮ ᱟᱸᱡᱚᱢᱚᱜ ᱠᱟᱱᱟ᱾
ᱛᱚ ᱜᱚᱝᱠᱮ ᱪᱮᱫ ᱞᱮᱠᱟ ᱢᱮᱱᱟᱜ ᱵᱤᱱᱟ?
ᱵᱮᱥ ᱜᱮ ᱢᱮᱱᱟᱜ ᱞᱤᱧᱟᱹ, ᱟᱫᱚ ᱟᱵᱤᱱ ᱜᱮ ᱚᱠᱟ ᱞᱮᱠᱟ ᱢᱮᱱᱟᱜ ᱵᱤᱱᱟ?
ᱟᱹᱞᱤᱧ ᱦᱚᱸ ᱜᱚᱝᱠᱮ ᱱᱟᱯᱟᱭ ᱜᱮ ᱢᱮᱱᱟᱜ ᱞᱤᱧᱟ᱾
ᱚ᱾
ᱛᱚ ᱜᱚᱝᱠᱮ ᱞᱟᱹᱭ ᱠᱟᱱ ᱛᱟᱞᱤᱧ ᱫᱟᱠᱟ ᱡᱚᱢ ᱢᱟᱱᱮ ᱫᱟᱠᱟ ᱠᱚᱫᱚ ᱡᱚᱢ ᱵᱟᱲᱟ ᱦᱩᱭᱱᱟ ᱥᱮ ᱵᱟᱝ?
ᱦᱮᱸ ᱦᱳᱭᱮᱱ ᱜᱮᱭᱟ᱾ ᱛᱚ ᱟᱹᱵᱤᱱ ᱵᱤᱱ ᱠᱤᱫᱩᱵ ᱵᱟᱲᱟᱭᱱᱟ ᱥᱮ?
ᱦᱮᱸ ᱦᱮᱸ ᱟᱹᱞᱤᱧ ᱦᱚᱞᱤᱧ ᱠᱤᱫᱩᱵ ᱵᱟᱲᱟᱭᱱᱟ ᱜᱚᱝᱠᱮ, ᱛᱚ ᱱᱚᱣᱟ ᱞᱤᱧ ᱫᱩᱲᱩᱵ ᱡᱤᱨᱟᱹᱣ ᱠᱟᱱᱟ᱾
ᱚ᱾ ᱛᱚ ᱱᱟᱯᱟᱭ ᱜᱮᱭᱟᱵᱤᱱ ᱛᱚ ᱵᱟᱝ?
ᱦᱮᱸ ᱜᱚᱝᱠᱮ ᱱᱟᱯᱟᱭ ᱜᱮᱭᱟᱞᱤᱧ᱾ ᱛᱚ ᱞᱟᱹᱭ ᱠᱟᱱ ᱛᱟᱞᱤᱧ ᱜᱚᱝᱠᱮ ᱛᱟᱦᱚᱞᱮ ᱪᱮᱫ ᱠᱚᱵᱮᱱ ᱪᱤᱠᱟᱹ ᱵᱟᱲᱟᱭᱫᱟ?
ᱟᱹᱞᱤᱧ ᱢᱟᱱᱮ ᱱᱤᱛᱳᱜ ᱫᱚ ᱟᱹᱞᱤᱧ ᱦᱚᱞᱤᱧ ᱡᱤᱨᱟᱹᱣ ᱵᱟᱲᱟ ᱠᱟᱱ ᱜᱮᱭᱟ ᱡᱚᱢ ᱵᱟᱲᱟ ᱠᱟᱛᱮᱫ᱾ ᱟᱫᱚ, ᱪᱮᱠᱟ ᱵᱚᱞᱛᱮ ᱟᱫᱚ ᱱᱤᱛᱚᱜ ᱫᱚ ᱟᱫᱚ ᱚᱱᱠᱟ ᱠᱟᱹᱢᱤ ᱠᱚᱫᱚ ᱵᱟᱹᱱᱩᱜᱼᱟ᱾ ᱟᱫᱚ ᱠᱤᱪᱷᱩ ᱠᱷᱚᱱ ᱯᱚᱨᱮ ᱟᱫᱚ ᱡᱟ ᱡᱟᱹᱯᱤᱫ ᱡᱤᱨᱟᱹᱣ ᱦᱩᱭᱩᱜᱼᱟ ᱚᱱᱟ ᱜᱮ ᱱᱤᱛᱳᱜ ᱫᱚ᱾
ᱱᱚᱣᱟ ᱠᱟᱛᱷᱟ᱾ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱠᱤᱪᱷᱩ ᱠᱷᱚᱱ ᱯᱚᱨᱮ ᱡᱟᱹᱯᱤᱜ ᱦᱳᱭᱳᱜᱼᱟ ᱢᱟᱱᱮ ᱟᱹᱵᱤᱱ ᱟᱨ ᱪᱮᱫ ᱵᱤᱱ ᱪᱤᱠᱟᱹᱭᱫᱟ, ᱚᱱᱠᱟ ᱡᱟᱦᱟᱸᱱᱟᱜ? ᱠᱟᱹᱢᱤ ᱪᱟᱥ ᱵᱟᱥ ᱥᱮ ᱟᱨᱦᱚᱸ ᱵᱟᱭᱨᱮ ᱠᱟᱹᱢᱤ᱾ ᱥᱮ ᱠᱚᱢᱯᱞᱤᱴ ᱮᱱ ᱛᱟᱵᱤᱱᱟ ᱯᱟᱲᱦᱟᱣ ᱠᱚ᱾
ᱩᱸ ᱚᱱᱠᱟ ᱫᱚ ᱯᱟᱲᱦᱟᱣ ᱠᱚᱫᱚ ᱟᱹᱣᱨᱤ ᱞᱤᱧ ᱠᱚᱢᱯᱞᱤᱴᱟ᱾ ᱱᱤᱛᱚᱜ ᱫᱚ ᱟᱹᱞᱤᱧ ᱟᱵᱚ ᱥᱟᱱᱛᱟᱲᱤ ᱢᱟᱱᱮ ᱢᱤᱰᱤᱭᱟᱢ ᱛᱮᱜᱮ ᱥᱟᱱᱛᱟᱞᱤ ᱪᱤᱠᱤ ᱛᱮᱜᱮ ᱟᱹᱞᱤᱧ ᱱᱤᱛᱳᱜ
ᱤᱭᱟᱹ ᱞᱤᱧ ᱤᱭᱟᱹ ᱞᱤᱧ ᱠᱚᱨᱟᱣᱫᱟ ᱱᱤᱛᱳᱜ ᱢᱟᱱᱮ ᱯᱷᱤᱞᱳᱡᱚᱯᱤ ᱛᱮ ᱚᱱᱟᱨᱥ ᱞᱤᱧ ᱠᱚᱨᱟᱣᱫᱟ ᱱᱤᱛᱳᱜ ᱥᱮᱠᱮᱱᱰ ᱤᱭᱟᱨ ᱨᱮ ᱱᱤᱛᱚᱴᱳᱜ ᱢᱮᱱᱟᱜ ᱞᱤᱧᱟ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ, ᱛᱚ ᱟᱵᱮᱱ ᱫᱚ ᱱᱤᱛᱳᱝ ᱫᱚ ᱵᱟᱨᱦᱮ ᱨᱮᱵᱮᱱ ᱛᱟᱦᱮᱱ ᱠᱟᱱᱟ ᱥᱮ ᱚᱲᱟᱜ ᱠᱷᱚᱱ ᱜᱮ?
ᱵᱟᱦᱨᱮ ᱨᱮᱜᱮ ᱱᱚᱣᱟ ᱡᱟᱦᱟᱸ ᱠᱚᱞᱮᱡᱽ ᱡᱟᱦᱟᱸ ᱟᱞᱮᱭᱟᱜ ᱡᱟᱦᱟᱸ ᱢᱮᱱᱟᱜᱼᱟ, ᱚᱱᱟ ᱥᱩᱨ ᱨᱮᱜᱮ ᱢᱮᱥ ᱨᱮᱞᱤᱧ ᱛᱟᱦᱮᱱ ᱜᱮᱭᱟ ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ ᱡᱟᱦᱟᱸ ᱟᱵᱚᱣᱟᱜ ᱟᱲᱟᱝ ᱛᱮᱢ ᱯᱟᱲᱦᱟᱜ ᱠᱟᱱᱟ ᱱᱚᱣᱟ ᱢᱟ ᱟᱹᱰᱤ ᱜᱚᱨᱚᱵᱽ ᱟᱱᱟᱜ ᱠᱟᱛᱷᱟ ᱠᱟᱱᱟ ᱾
ᱦᱮᱸ ᱦᱮᱸ
ᱛᱚ ᱜᱚᱝᱠᱮ ᱞᱟᱹᱭᱟᱞᱤᱧ ᱛᱟᱦᱞᱮ ᱪᱮᱫ
ᱦᱮᱸ ᱢᱟ ᱞᱮᱭ ᱵᱤᱱ ᱪᱮᱜ ᱵᱤᱱ ᱢᱮᱱᱫᱟ᱾
ᱦᱚ-ᱜᱚᱭ ᱡᱮᱵᱚᱱ ᱟᱵᱮᱱ ᱵᱮᱱ ᱯᱟᱲᱦᱟᱜ ᱠᱟᱱ ᱟᱵᱚᱣᱟᱜ ᱡᱟᱸᱦᱟ ᱡᱟᱱᱟᱢ ᱟᱲᱟᱝ ᱛᱮ ᱥᱮ ᱱᱤᱡᱮᱨᱟᱜ ᱟᱲᱟᱝ ᱛᱮ ᱪᱮᱜ ᱞᱮᱠᱟ ᱵᱮᱱ ᱵᱩᱡᱷᱟᱹᱣᱼᱟ ᱯᱟᱲᱦᱟᱣ ᱠᱟᱛᱮᱫ?
ᱟᱹᱰᱤ ᱢᱚᱸᱡᱽ ᱜᱮ ᱱᱚᱣᱟ ᱟᱭᱳ ᱟᱲᱟᱝ ᱛᱮ ᱯᱟᱲᱦᱟᱣ ᱫᱚ ᱟᱸ ᱢᱟᱱᱮ ᱢᱚᱸᱡᱽ ᱜᱮ ᱵᱩᱡᱷᱟᱹᱜᱼᱟ ᱦᱟᱸᱜ ᱚᱱᱟ ᱫᱚ ᱡᱷᱚᱛᱚ ᱜᱮᱵᱚᱱ ᱵᱟᱲᱟᱭᱟ ᱟᱫᱚ ᱱᱚᱝᱠᱟ ᱢᱮᱱ ᱨᱮᱱᱟᱜ ᱫᱚ ᱱᱚᱝᱠᱟ ᱩᱱᱟᱹᱜ ᱢᱟᱱᱮ ᱯᱨᱚᱭᱳᱡᱚᱱ ᱵᱟᱝ ᱨᱮᱦᱚᱸ ᱫᱚ ᱥᱟᱱᱟᱢ ᱦᱚᱲ ᱜᱮᱠᱚ ᱵᱩᱡᱽ ᱫᱟᱲᱮᱭᱟᱜᱼᱟ ᱡᱮ ᱛᱤᱱᱟᱹᱜ ᱛᱤᱱᱟᱹᱜ ᱢᱟᱱᱮ ᱛᱤᱱᱟᱹᱜ ᱥᱩᱵᱤᱛᱟ ᱜᱮ ᱢᱟᱱᱮ ᱛᱤᱱᱟᱹᱜ ᱥᱩᱵᱤᱛᱟᱣᱟ ᱢᱟᱱᱮ ᱟᱭᱳ ᱟᱲᱟᱝ ᱟᱭᱳ ᱟᱲᱟᱝ ᱛᱮ ᱡᱟᱦᱟᱸᱭ ᱠᱚ ᱯᱟᱲᱦᱟ, ᱯᱟᱲᱦᱟᱜ ᱠᱟᱱᱟ ᱩᱱᱠᱩ ᱜᱮᱠᱚ, ᱩᱱᱠᱳ ᱜᱮᱠᱚ ᱵᱩᱡᱽ ᱫᱟᱲᱮᱭᱟᱜᱼᱟ ᱡᱮ ᱟᱭᱳ ᱟᱲᱟᱝ ᱫᱚ ᱢᱟᱱᱮ, ᱛᱤᱱᱟᱹᱜ ᱢᱟᱱᱮ ᱥᱚᱡᱟᱣᱟ ᱢᱟᱱᱮ ᱯᱟᱲᱦᱟᱣ ᱫᱚ᱾
ᱮᱠᱫᱚᱢ ᱮᱠᱫᱚᱢ
ᱟᱫᱚ ᱤᱧ ᱢᱟ ᱦᱮᱸ ᱦᱮᱸ ᱢᱟᱱᱮ ᱟᱹᱞᱤᱧ ᱢᱟ ᱯᱳᱞᱳ ᱛᱚ ᱵᱟᱝᱞᱟ ᱛᱮᱞᱤᱧ ᱯᱟᱲᱦᱟᱜ ᱛᱟᱦᱮᱸ ᱛᱚ ᱮ ᱢᱟᱱᱮ ᱦᱩᱰᱤᱧ ᱦᱩ ᱧᱚᱜ ᱨᱮ ᱟᱫᱚ ᱩᱱ ᱠᱷᱚᱱ ᱜᱮ ᱟᱹᱞᱤᱧ ᱫᱚ ᱟᱵᱚᱣᱟᱜ ᱡᱟᱱᱟᱢ, ᱡᱟᱱᱟᱢ ᱟᱲᱟᱝ ᱛᱮᱞᱤᱧ ᱚᱞ ᱚᱞᱚᱜ ᱞᱤᱧ ᱮᱛᱚᱦᱚᱵ ᱠᱟᱫᱟ᱾ ᱢᱟᱱᱮ ᱩᱱ ᱢᱟᱱᱮ ᱩᱱ ᱩᱱ ᱨᱮᱜᱮ ᱟᱹᱞᱤᱧ ᱢᱟᱱᱮ ᱡᱚᱠᱷᱚᱱ ᱜᱮ ᱱᱚᱣᱟ ᱟᱵᱳᱣᱟᱜ ᱡᱟᱱᱟᱢ ᱟᱲᱟᱝ ᱛᱮ ᱯᱟᱲᱦᱟᱣ ᱞᱤᱧ ᱮᱛᱚᱦᱚᱵ ᱠᱮᱫᱟ ᱩᱱ ᱠᱷᱚᱱ ᱜᱮ ᱟᱹᱞᱤᱧ ᱢᱟ ᱵᱩᱡᱷ ᱦᱮᱜ ᱢᱟᱱᱮ ᱵᱩᱡᱷ ᱦᱮᱜ ᱞᱤᱧᱟᱹ ᱡᱮ ᱵᱟᱝᱢᱟ ᱢᱟᱱᱮ ᱟᱭᱳ ᱟᱲᱟᱝ ᱛᱮ ᱚᱞᱚᱜ ᱫᱚ ᱢᱟᱱᱮ ᱟᱹᱰᱤ ᱜᱮ ᱢᱟᱱᱮ ᱟᱹᱰᱤ ᱜᱮ ᱥᱚᱦᱞᱮᱣᱟ ᱟᱫᱚ ᱜᱚᱝᱠᱮ ᱦᱮᱸ ᱦᱮᱸ ᱦᱮᱸ ᱜᱚᱝᱠᱮ ᱛᱚᱵᱮ ᱟᱹᱵᱤᱱ ᱠᱚᱫᱚ ᱪᱮᱜ ᱵᱤᱱ ᱪᱤᱠᱟᱹ ᱵᱟᱲᱟᱭ ᱜᱮᱭᱟ?
ᱚ ᱞᱟᱹᱭ ᱞᱮᱠᱷᱟᱱ ᱟᱹᱞᱤᱧ ᱫᱚ ᱟᱹᱞᱤᱧ ᱦᱚᱞᱤᱧ ᱚᱞᱚᱜ ᱜᱮᱭᱟ᱾
ᱛᱚ ᱱᱤᱛ ᱦᱚᱸ ᱟᱹᱞᱤᱧ ᱦᱚᱸ ᱞᱟᱹᱭ ᱞᱮᱠᱷᱟᱱ ᱵᱟᱨᱦᱮ ᱨᱮᱞᱤᱧ ᱛᱟᱦᱮᱱ ᱜᱮᱭᱟ᱾
ᱦᱚᱸ
ᱛᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱡᱮ ᱟᱵᱚᱣᱟᱜ ᱱᱚᱣᱟ ᱡᱟᱱᱟᱢ ᱟᱲᱟᱝ ᱛᱮ ᱯᱟᱲᱦᱟᱣ ᱥᱮ ᱟᱭᱳᱣᱟᱜ ᱟᱲᱟᱝ ᱛᱮᱫᱚ ᱟᱹᱰᱤ ᱱᱟᱯᱟᱭ ᱱᱟᱯᱟᱭ ᱠᱟᱛᱷᱟ ᱠᱟᱱ ᱜᱮᱭᱟ᱾ ᱛᱚ ᱟᱹᱞᱤᱧ ᱫᱚ ᱱᱤᱭᱟᱹ ᱞᱤᱧ ᱧᱮᱞ ᱠᱟᱫᱟ ᱡᱮ ᱠᱤᱪᱷᱩ ᱫᱚᱠᱚ ᱞᱟᱹᱭ ᱜᱮᱭᱟ ᱡᱮ ᱚᱱᱠᱟ ᱡᱮ ᱱᱤᱭᱟᱹ ᱯᱟᱲᱦᱟᱣ ᱠᱟᱛᱮ ᱪᱮᱜ ᱦᱩᱭᱩᱜᱼᱟ ᱛᱚ ᱱᱤᱥᱪᱳᱭ ᱟᱵᱮᱱ ᱫᱚ ᱟᱯᱮ ᱟᱹᱛᱩ ᱠᱚᱨᱮ ᱟᱸᱡᱚᱢ ᱵᱟᱲᱟᱣ ᱠᱟᱫᱟ ᱥᱮ ᱵᱟᱝᱼᱟ?
ᱦᱮᱸ ᱱᱚᱝᱠᱟ ᱦᱚᱭᱛᱚ ᱴᱷᱟᱹᱣᱠᱟᱹ ᱠᱚᱨᱟ ᱠᱚᱫᱚ ᱦᱚᱲ ᱠᱚᱫᱚ ᱵᱟᱝᱞᱤᱧ ᱫᱤᱥᱟᱹᱭᱮᱫ ᱠᱚᱣᱟ ᱨᱮᱦᱚᱸ ᱛᱚᱵᱮ ᱱᱚᱣᱟ ᱢᱟᱱᱮ ᱦᱚᱲᱟᱜ ᱢᱚᱪᱟ ᱢᱚᱪᱟᱛᱮ ᱟᱸᱡᱚᱢ ᱟᱸᱡᱚᱢ ᱛᱮ ᱢᱟᱱᱮ ᱟᱹᱞᱤᱧ ᱴᱷᱮᱱ ᱦᱚᱸ ᱟᱸᱡᱚᱢ ᱢᱟᱱᱮ ᱛᱤᱭᱳᱜ ᱫᱚ ᱛᱤᱭᱳᱜ ᱠᱟᱱᱟ ᱡᱮ ᱟᱹᱞᱤᱧ ᱟᱹᱞᱤᱧ ᱦᱚᱞᱤᱧ ᱟᱸᱡᱚᱢ ᱠᱟᱫᱟ ᱛᱚ ᱚᱱᱠᱟ ᱫᱚ,
ᱢᱟᱱᱮ ᱦᱚᱭᱛᱚ ᱴᱷᱟᱹᱣᱠᱟᱹ ᱴᱷᱟᱹᱣᱠᱟᱹ ᱠᱚᱨᱟ ᱫᱚ ᱦᱚᱭᱛᱳ ᱵᱟᱹᱞᱤᱧ ᱫᱤᱥᱟᱹᱭᱮᱫ ᱠᱚᱣᱟ, ᱚᱠᱚᱭ ᱚᱠᱚᱭ ᱴᱷᱮᱡ ᱞᱤᱧ ᱟᱸᱡᱚᱢ ᱠᱟᱫᱟ,
ᱟᱫᱚ ᱱᱚᱣᱟ ᱫᱚ ᱢᱟᱱᱮ ᱫᱤᱥᱟᱹᱭ ᱦᱤᱡᱩᱜ ᱠᱟᱱᱟ ᱵᱟᱝᱢᱟ ᱱᱚᱣᱟ ᱫᱚ ᱢᱟᱱᱮ ᱯᱨᱟᱭᱦᱚᱲ ᱴᱷᱮᱱ ᱜᱮᱞᱤᱧ ᱟᱸᱡᱚᱢ ᱠᱟᱫᱟ ᱾
ᱛᱚ ᱡᱟᱭ ᱦᱳᱠ ᱱᱤᱛᱚᱝ ᱠᱩ
ᱵᱟᱲᱟᱭ ᱧᱟᱢ ᱠᱮᱫᱟ ᱡᱷᱚᱛᱚ ᱦᱚᱲ ᱡᱮ ᱵᱟᱝᱟ ᱟᱵᱚᱣᱟᱜ ᱡᱟᱦᱟᱸ ᱫᱩᱦᱟᱡᱟᱨ ᱛᱤᱱ ᱥᱟᱞᱨᱮ ᱱᱚᱣᱟ ᱟᱵᱚᱣᱟᱜ ᱟᱭᱳ ᱟᱲᱟᱝ ᱛᱮ ᱡᱟᱦᱟᱸ ᱠᱚ ᱠᱚᱨᱟᱣ ᱠᱮᱫᱟ ᱡᱮ ᱯᱩᱨᱟᱹ ᱱᱤᱭᱟᱹ ᱫᱚ ᱥᱟᱱᱛᱟᱞᱤ ᱢᱤᱰᱤᱭᱟᱢ ᱛᱮ ᱦᱩᱭ ᱮᱱᱟ ᱱᱤᱛᱦᱚᱸ ᱯᱩᱨᱟᱹ ᱢᱩᱪᱟᱹᱫ ᱫᱷᱟᱹᱨᱤᱡ ᱫᱚ ᱵᱟᱝ ᱪᱟᱞᱟᱣ ᱟᱠᱟᱱ ᱨᱮᱦᱚᱸ ᱠᱤᱛᱩ ᱱᱚᱣᱟᱨᱮ ᱟᱹᱰᱤᱜᱟᱱ ᱪᱟᱸᱱᱥ ᱢᱮᱱᱟᱜ ᱨᱮᱦᱚᱸ ᱥᱮ ᱢᱤᱫᱴᱝ ᱪᱟᱸᱱᱥ ᱢᱮᱱᱟᱜ ᱨᱮᱦᱚᱸ ᱚᱱᱟ ᱫᱚ ᱵᱟᱲᱟᱭ ᱟᱠᱟᱱ ᱜᱮᱭᱟ᱾ ᱠᱚ ᱞᱟᱹᱭᱟᱚ ᱡᱮ ᱱᱚᱣᱟ ᱤᱫᱤ ᱠᱟᱛᱮᱫ ᱫᱚ ᱡᱟᱦᱟᱸ ᱚᱞᱪᱤᱠᱤ ᱛᱮᱠᱚ ᱯᱟᱲᱦᱟᱜ ᱠᱟᱫᱟ ᱱᱚᱣᱟ ᱨᱮᱫᱚ ᱢᱤᱫᱴᱮᱱ ᱜᱮ ᱢᱮᱱᱟᱜ-ᱟ᱾ ᱤᱧ ᱫᱚ ᱤᱧ ᱫᱚ ᱱᱚᱣᱟ ᱫᱚᱩᱧ ᱵᱟᱲᱟᱭ ᱜᱮᱭᱟ ᱠᱤᱱᱛᱩ ᱤᱱᱟᱹ ᱪᱷᱟᱲᱟ ᱟᱨᱦᱚᱸ ᱢᱮᱱᱟᱜ-ᱟ ᱠᱤᱱᱛᱩ ᱚᱱᱟᱨᱮ ᱫᱟᱣ ᱦᱟᱛᱟᱣ ᱦᱩᱭᱩᱜ-ᱟ ᱞᱟᱹᱲᱦᱟᱹᱭ ᱦᱩᱭᱩᱜ-ᱟ᱾ ᱚᱱᱟᱨᱮ ᱵᱤᱨᱩᱫ ᱦᱩᱭᱩᱜ-ᱟ ᱥᱮ ᱞᱮᱠᱷᱟᱱ ᱫᱚ ᱠᱚᱱᱴᱮᱠᱥ ᱦᱩᱭᱩᱜ-ᱟ ᱢᱟᱱᱮ ᱩᱱᱠᱩ ᱥᱟᱞᱟᱜ, ᱢᱟᱱᱮ ᱚᱞᱚᱜ ᱯᱟᱲᱦᱟᱜ ᱨᱮ ᱵᱟᱢ ᱡᱩᱛ ᱞᱮᱠᱷᱟᱱ ᱥᱮ ᱠᱚᱨᱟᱣ ᱞᱮᱠᱷᱟᱱ ᱢᱟᱱᱮ ᱡᱮᱞᱮᱠᱟ ᱯᱟᱲᱦᱟᱣ ᱛᱮ ᱢᱤᱫᱴᱮᱱ ᱮᱠᱡᱟᱢ ᱮᱢ ᱦᱩᱭᱩᱜ-ᱟ ᱚᱱᱟᱨᱮ ᱯᱟᱥ ᱦᱩᱭᱩᱜ-ᱟ᱾ ᱛᱚᱵᱮ ᱱᱟᱜ ᱛᱚ ᱡᱟᱦᱟᱱᱟᱜ ᱡᱤᱱᱤᱥ ᱮᱢ ᱠᱚᱨᱟᱣ ᱫᱟᱲᱮᱭᱟᱜ-ᱟ᱾
ᱦᱩᱸ ᱦᱩᱸ ᱦᱮᱸ ᱦᱮᱸ ᱟᱹᱰᱤ ᱟᱹᱰᱤ ᱢᱚᱸᱡᱽ ᱵᱤᱱ ᱢᱮᱱ ᱠᱟᱫᱟ᱾
ᱛᱚ ᱱᱚᱝᱠᱟ ᱜᱮ ᱛᱚ ᱱᱤᱛᱚᱝ ᱵᱮᱱ ᱯᱟᱲᱦᱟᱜ ᱠᱟᱱ ᱫᱚ ᱛᱚ ᱪᱮᱫ ᱞᱮᱠᱟ ᱵᱮᱱ ᱵᱩᱡᱷᱟᱹᱣ ᱮᱫᱟ ᱠᱚᱞᱮᱡ ᱨᱮᱱᱟᱜ ᱞᱟᱭᱤᱯᱷ ᱢᱟᱱᱮ ᱯᱟᱲᱦᱟᱣ ᱨᱮ?
ᱟᱹᱰᱤ ᱢᱚᱸᱡᱽ ᱜᱮ,
ᱟᱪᱪᱷᱟ ᱟᱪᱪᱷᱟ᱾
ᱟᱫᱚ ᱦᱮᱸ ᱟᱫᱚ ᱢᱟᱱᱮ ᱢᱤᱫᱴᱟᱝ ᱜᱮ ᱠᱟᱹᱴᱤᱡ ᱮᱴᱠᱮᱴᱚᱬᱮ ᱢᱟᱱᱮ ᱢᱟᱱᱮ ᱵᱩᱡᱷᱟᱹᱜ ᱠᱟᱱᱟ ᱟᱫᱚ ᱟᱵᱚ
ᱟᱵᱚ ᱢᱟ ᱮᱸ ᱱᱚᱝᱠᱟ ᱢᱟᱱᱮ ᱟᱞᱮ ᱟᱹᱵᱤᱱ ᱫᱚ ᱵᱟᱧ ᱞᱟᱹᱭ ᱫᱟᱲᱮᱭᱟᱜ ᱠᱟᱱᱟ ᱟᱹᱵᱤᱱ ᱪᱮᱫ ᱵᱤᱱ ᱯᱟᱲᱦᱟᱣ ᱠᱟᱱᱟ ᱟᱹᱵᱤᱱ ᱪᱮᱫ ᱵᱤᱱ ᱯᱟᱲᱦᱟᱣ ᱠᱟᱱᱟ ᱚᱱᱟᱵᱤᱱ ᱢᱮᱱ ᱞᱮᱠᱷᱟᱱ ᱠᱟᱹᱴᱤᱡ ᱵᱷᱟᱹᱜᱤ ᱠᱚᱜ ᱜᱮᱭᱟ?
ᱟᱹᱞᱤᱧ ᱫᱚ ᱞᱟᱹᱭ ᱞᱮᱠᱷᱟᱱ ᱫᱚ ᱮᱸ ᱨᱟᱥᱴᱚᱵᱤᱜᱟᱱ ᱛᱮᱞᱤᱧ ᱯᱟᱲᱦᱟᱣ ᱠᱟᱱᱟ᱾
ᱦᱮᱸ,
ᱛᱚ ᱞᱟᱹᱭ ᱞᱮᱠᱷᱟᱱ ᱫᱚ ᱯᱚᱞᱤᱴᱤᱠᱮᱞ ᱥᱟᱭᱮᱱᱥ ᱠᱚ ᱞᱟᱹᱭᱟ᱾ ᱨᱟᱥᱴᱨᱚ ᱥᱟᱸᱬᱮᱥ,
ᱚᱱᱟ ᱫᱚ ᱪᱮᱫ ᱚᱱᱟ ᱫᱚ ᱚᱱᱟ ᱫᱚ ᱵᱟᱝᱞᱟ ᱢᱤᱰᱤᱭᱟᱢ ᱢᱟᱱᱮ ᱵᱟᱝᱞᱟ ᱛᱮ ᱥᱮ ᱟᱵᱚ ᱪᱤᱠᱤ ᱛᱮᱜᱮ?
ᱞᱟᱹᱭ ᱞᱮᱠᱷᱟᱱ ᱫᱚ ᱟᱹᱞᱤᱧ ᱫᱚ ᱪᱤᱠᱤ ᱛᱮᱜᱮᱞᱤᱧ ᱯᱟᱲᱦᱟᱜ ᱠᱟᱱᱟ᱾
ᱚ ᱟᱹᱰᱤ ᱢᱚᱡᱽ,
ᱢᱟᱱᱮ ᱚ ᱴᱷᱤᱠ ᱧᱟᱢ ᱮᱫ ᱠᱤᱱ ᱛᱟᱦᱮᱱ ᱜᱮᱭᱟ ᱟᱫᱚ ᱫᱚ ᱛ ᱨᱮ
ᱦᱮᱸ ᱾ ᱞᱟᱹᱭ ᱵᱮᱱ?
ᱟᱞᱮ ᱞᱮ ᱢᱮᱱᱮᱫ ᱛᱟᱦᱮᱸ ᱱᱤᱛᱚᱜ ᱤᱭᱟᱹ ᱢᱮᱱᱫᱟ ᱞᱤᱧ ᱡᱮ ᱱᱤᱛᱳᱜ ᱫᱚ ᱢᱟᱱᱮᱼᱼ ᱚᱠᱟ ᱞᱮᱵᱮᱞ ᱨᱮ ᱢᱮᱱᱟᱜ ᱵᱤᱱᱟ ᱾ ᱢᱟᱱᱮ ᱛᱚ ᱛᱤᱱᱟᱹᱜ ᱥᱮᱫ ᱵᱮᱱ ᱯᱟᱲᱦᱟᱜ ᱠᱟᱱᱟ ᱢᱟᱱᱮ ᱛᱤᱱᱟᱹᱜ ᱨᱮ ᱢᱮᱱᱟᱜ ᱵᱤᱱᱟ ᱾
ᱱᱤᱛᱚᱝ ᱫᱚ ᱞᱟᱹᱭ ᱞᱮᱠᱷᱟᱱ ᱫᱚ ᱞᱮᱵᱮᱞ ᱨᱮᱫᱚ ᱮᱛᱚ ᱮᱢᱹᱮ ᱤᱧ ᱠᱚᱨᱟᱣ ᱮᱫᱟ ᱾
ᱚ ᱟᱹᱰᱤ ᱢᱚᱡᱽ ᱾
ᱛᱚ ᱞᱟᱹᱭ ᱫᱟᱞᱤᱧ ᱡᱮ ᱟᱵᱮᱱ ᱡᱮ ᱠᱚᱞᱮᱡᱽ ᱨᱮ ᱵᱮᱱᱼᱼ ᱯᱟᱲᱦᱟᱜ ᱠᱟᱱᱟ ᱟᱹᱰᱤ ᱜᱟᱱ ᱦᱚᱲ ᱴᱷᱮᱱ ᱟᱹᱞᱤᱧ ᱵᱚᱭᱦᱟ ᱠᱚᱴᱷᱮᱱ ᱞᱤᱧ ᱟᱸᱡᱚᱢ ᱟᱠᱟᱫᱟ ᱡᱮᱼᱼ ᱠᱚᱞᱮᱡᱽ ᱨᱮᱫᱚ ᱢᱟᱱᱮ ᱮᱴᱠᱮᱴᱚᱬᱮ ᱦᱩᱭᱩᱜ ᱠᱟᱱ ᱜᱮᱭᱟ ᱾ ᱛᱚ ᱪᱮᱫ ᱞᱮᱠᱟ ᱮᱴᱠᱮᱴᱚᱬᱮ ᱤᱫᱤ ᱤᱫᱤ ᱦᱩᱭᱩᱜ ᱠᱟᱱᱟ ᱠᱟᱹᱴᱤᱡ ᱵᱮᱱ ᱞᱟᱹᱭ ᱞᱮᱠᱷᱟᱱᱼᱼ ᱠᱷᱟ ᱠᱷᱟᱴᱚ ᱥᱟᱹᱦᱤᱡ ᱛᱮᱜᱮ ᱡᱟᱹᱥᱛᱤ ᱫᱚ ᱵᱟᱝᱟ ᱾
ᱦᱳᱭ ᱦᱳᱭ ᱦᱳᱭ ᱚᱱᱟ ᱜᱮᱞᱤᱧ ᱢᱮᱱᱮᱛᱟ ᱢᱮᱱᱫᱟ ᱾ ᱢᱟᱱᱮ ᱟᱹᱞᱤᱧ ᱛᱚ ᱮᱸᱜ ᱚᱱᱮᱧ ᱢᱮᱛᱟᱜ ᱵᱤᱱ ᱯᱳᱭᱞᱳ ᱫᱚ ᱵᱟᱝᱞᱟ ᱛᱮᱞᱤᱧ ᱯᱟᱲᱟᱜ ᱛᱮ, ᱚᱱᱟ ᱛᱟᱭᱚᱢ ᱠᱷᱚᱱ ᱜᱮ ᱠᱟᱹᱴᱤᱡ ᱠᱷᱚᱱ ᱜᱮ ᱪᱤᱠᱤᱛ ᱛᱮ ᱟᱨᱚ ᱛᱚᱠᱷᱚᱱ ᱫᱚ ᱟᱵᱚ ᱨᱮᱱ ᱜᱚᱝᱠᱮ ᱠᱚᱫᱚ ᱩᱱᱫᱚ ᱩᱱᱫᱚ ᱪᱤᱠᱤ ᱛᱮᱜᱮ ᱠᱩ ᱵᱳᱭ ᱠᱚ ᱢᱮᱱᱟᱜ ᱟᱛᱚ, ᱩᱱᱫᱚ ᱪᱤᱠᱤ ᱛᱮᱜᱮ ᱠᱚ ᱯᱟᱲᱦᱟᱣ ᱟᱠᱟᱫ ᱞᱮᱭᱟ ᱱᱚᱝᱠᱟ ᱾ ᱴᱩᱭᱮᱞᱵᱷ ᱫᱷᱟᱹᱵᱤᱡ ᱫᱚ ᱪᱤᱠᱤ ᱵᱳᱭ ᱛᱮᱜᱮ ᱾ ᱟᱫᱚ ᱡᱚᱠᱷᱚᱱ ᱠᱷᱟᱱ ᱜᱮ, ᱱᱚᱛᱮ ᱠᱚᱞᱮᱡᱽ ᱞᱮ ᱦᱮᱡ ᱱᱟ ᱛᱚᱠᱷᱚᱱ ᱫᱚ ᱟᱫᱚ ᱪᱤᱠᱤ ᱵᱳᱭ ᱛᱚ ᱵᱟᱹᱱᱩᱜᱼᱟ ᱟᱵᱚᱣᱟᱜ ᱛᱚ ᱾ ᱟᱫᱚ ᱩᱱᱫᱚ, ᱩᱱᱫᱚ ᱟᱫᱚ ᱚᱱᱟ ᱡᱟᱦᱟᱸ ᱵᱟᱝᱞᱟ ᱵᱳᱭ ᱢᱮᱱᱟᱜᱼᱟᱼᱼ ᱚᱱᱟ ᱛᱮᱜᱮ ᱟᱞᱮ ᱠᱚ ᱯᱟᱲᱦᱟᱣ ᱮᱫ ᱞᱮᱭᱟ ᱾ ᱟᱫᱚ ᱱᱚᱣᱟ ᱨᱮ ᱮᱴᱠᱮ ᱴᱚᱲᱮ ᱫᱚ ᱡᱟᱦᱟᱸ ᱠᱚ ᱟᱵᱚ ᱡᱟᱦᱟᱸ ᱠᱚ ᱚᱱᱟ ᱵᱟᱝᱞᱟ ᱵᱷᱟᱥᱟ ᱛᱮ ᱡᱟᱦᱟᱸ ᱚᱞ ᱢᱮᱱᱟᱜᱼᱟ, ᱵᱟᱝᱞᱟ ᱩᱪᱪᱟᱨᱚᱱ
ᱚᱱᱟ ᱛᱮᱜᱮ ᱚᱱᱟ, ᱚᱱᱟ ᱛᱮᱜᱮ ᱠᱚ ᱯᱟᱲᱦᱟᱣ ᱞᱮᱭᱟ ᱾ ᱟᱫᱚ ᱟᱵᱚ ᱨᱮᱱ ᱜᱚ ᱦᱚᱲ ᱜᱚᱝᱠᱮ ᱛᱚ ᱾ ᱛᱚ ᱟᱫᱚ ᱚᱱᱟ ᱜᱮ ᱠᱟᱹᱴᱤᱡ ᱦᱚᱨ ᱛᱮᱠᱚ ᱵᱩᱡᱷᱟᱹᱣ ᱞᱮᱭᱟ ᱾ ᱟᱫᱚ ᱮᱴᱠᱮ ᱴᱚᱬᱮ ᱫᱚ ᱚᱱᱮ ᱮᱴᱠᱮ ᱴᱚᱬᱮ ᱫᱚ ᱟᱫᱚ ᱱᱤᱡᱮ ᱛᱮ ᱱᱤᱡᱮ ᱛᱮ ᱯᱟᱲᱦᱟᱣ ᱠᱟᱛᱮᱜ ᱚᱱᱟ ᱴᱷᱤᱠ ᱥᱟᱺᱦᱤᱡᱼᱼ ᱵᱩᱡᱷᱟᱹᱣ ᱵᱟᱝᱞᱮ ᱫᱟᱲᱮᱭᱟᱜᱼᱟ ᱡᱮ ᱪᱮᱫ ᱮ ᱢᱮᱱ ᱦᱚᱪᱚ ᱫᱟ ᱟᱫᱚ ᱡᱮ ᱟᱵᱚ ᱚᱱᱮ ᱡᱮ ᱟᱞᱮ ᱫᱚ, ᱪᱤᱠᱤ ᱛᱮᱞᱮ ᱢᱟᱱᱮ ᱚᱱᱮ ᱦᱚᱲ ᱵᱷᱟᱥᱟ ᱢᱟᱱᱮ ᱦᱚᱲ ᱦᱚᱲ ᱟᱲᱟᱝ ᱛᱮ ᱡᱟᱦᱟᱸ, ᱟᱵᱚᱣᱟᱜ ᱟᱭᱳ ᱟᱲᱟᱝ ᱛᱮ ᱯᱟᱲᱦᱟᱣ ᱦᱩᱭ ᱠᱟᱱᱟ ᱟᱨ ᱱᱚᱸᱰᱮ ᱫᱚ ᱦᱟᱱᱮ ᱵᱟᱝᱞᱟ ᱵᱷᱟᱥᱟ ᱛᱮᱞᱮ ᱧᱟᱢ ᱮᱫᱟᱼᱼ ᱚᱱᱟ ᱠᱷᱟᱹᱛᱤᱨ ᱪᱮᱫ, ᱮ ᱢᱮᱱ ᱚᱪᱚᱭ ᱫᱟ ᱚᱱᱟ ᱚᱱᱟ ᱴᱷᱤᱠ ᱥᱟᱺᱦᱤᱡ ᱵᱟᱝᱞᱮ ᱵᱩᱡᱷᱟᱹᱣᱼᱼ ᱫᱟᱲᱮᱭᱟᱜ ᱠᱟᱱᱟ, ᱢᱟᱱᱮ ᱱᱚᱜᱼᱚ ᱱᱟ ᱜᱮ ᱮᱴᱠᱮᱴᱚᱬᱮ ᱫᱚ ᱵᱤᱥᱮᱥ ᱠᱟᱭᱛᱮ ᱟᱹᱜᱩᱭ ᱫᱟᱭ ᱾
ᱮᱠᱫᱚᱢ ᱥᱟᱹᱨᱤ ᱠᱟᱛᱷᱟ ᱵᱮᱱ ᱞᱟᱹᱭ ᱠᱟᱫᱟ ᱾ ᱛᱚ ᱟᱹᱞᱤᱧ ᱞᱤᱧ ᱞᱟᱹᱭ ᱠᱷᱟᱱ ᱫᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ, ᱡᱮ ᱱᱚᱜᱼᱚ ᱱᱤᱭᱟᱹ ᱜᱮ ᱟᱵᱚᱣᱟᱜ ᱫᱚ ᱱᱩᱠᱩ ᱜᱚᱝᱠᱮ ᱫᱚᱠᱚ ᱦᱩᱭᱩᱜ ᱠᱟᱱᱟ ᱥᱟᱱᱛᱟᱞᱤ ᱛᱮᱫᱚ ᱢᱟ ᱵᱟᱹᱱᱩᱜ ᱠᱚᱣᱟ ᱜᱚᱝᱠᱮ ᱾ ᱡᱮ ᱩᱱᱤ ᱫᱚ ᱥᱟᱱᱛᱟᱞᱤ ᱢᱤᱰᱤᱭᱟᱢ ᱠᱷᱚᱱᱮᱼᱼ ᱯᱟᱲᱦᱟᱣ ᱦᱮᱡ ᱠᱟᱱᱟ, ᱩᱱᱤ ᱫᱚ ᱵᱟᱝᱞᱟ ᱢᱤᱰᱤᱭᱟᱢ ᱛᱮ ᱠᱳᱨᱥ ᱮ ᱠᱚᱢᱯᱤᱞᱤᱴ ᱟᱹᱜᱩ ᱠᱟᱜ ᱛᱮ ᱚᱸᱰᱮ ᱠᱚᱞᱮᱡᱽ ᱨᱮ ᱢᱮᱱᱟᱭᱟ ᱾ ᱢᱤᱫ ᱦᱤᱥᱟᱹᱵ ᱛᱮ ᱞᱟᱹᱭ ᱞᱮᱠᱷᱟᱱ ᱫᱚ ᱯᱩᱨᱟᱹ ᱯᱩᱨᱤ ᱥᱚᱨᱠᱟᱨᱤ ᱢᱟᱥ ᱜᱚᱝᱠᱮ ᱫᱚ ᱵᱟᱹᱱᱩᱜ ᱠᱚᱣᱟ ᱜᱮᱥ ᱦᱤᱥᱟᱹᱵ ᱛᱮ ᱢᱮᱱᱟᱭᱟ ᱾ ᱜᱮᱥᱴ ᱴᱤᱪᱟᱨ ᱦᱤᱥᱟᱹᱵᱽ ᱛᱮ, ᱛᱚ ᱩᱱᱤ ᱫᱚ ᱵᱟᱝᱞᱟ ᱰᱤᱯᱟᱨᱢᱮᱱᱴ ᱠᱟᱱ ᱛᱮ ᱟᱫᱚ ᱩᱱᱤ ᱫᱚ ᱵᱟᱝᱞᱟ ᱵᱳᱭ ᱠᱷᱚᱱ ᱜᱮ ᱩᱱᱤ ᱠᱤᱪᱷᱩᱠᱼᱼ ᱥᱟᱱᱛᱟᱲᱤ ᱛᱮ ᱯᱟᱲᱦᱟᱣ ᱠᱟᱱᱟᱭ ᱳᱭ ᱥᱟᱜ ᱠᱟᱢ ᱮᱭᱤᱪ ᱮᱥ ᱫᱷᱟᱹᱨᱤᱡ ᱮ ᱮᱭᱤᱪ ᱮᱥ ᱨᱮ ᱠᱳᱣᱟᱞᱤᱯᱷᱟᱭ ᱠᱟᱫᱟᱭ ᱥᱟᱱᱛᱟᱞᱤ ᱛᱮ ᱩᱱᱤ ᱫᱚ ᱳᱣᱟᱱ ᱠᱷᱚᱱ ᱴᱮᱱ ᱫᱷᱟᱹᱨᱤᱡ ᱫᱚ ᱥᱟᱱᱛᱟᱲᱤ ᱫᱚ ᱵᱟᱭ ᱯᱟᱲᱦᱟᱣ ᱠᱟᱱᱟ᱾ ᱩᱱᱤ ᱮᱭᱤᱪ ᱮᱥ ᱨᱮ ᱠᱳᱣᱟᱞᱤᱯᱷᱟᱭ ᱠᱟᱫᱟᱭ ᱰᱟᱭᱨᱮᱠᱴ ᱠᱚᱞᱮᱡ ᱨᱮ ᱚᱱᱠᱟ ᱠᱟᱛᱮ ᱜᱮ ᱩᱱᱤ ᱯᱟᱨᱚᱢ ᱟᱹᱜᱩ ᱠᱟᱫᱟᱭ᱾ ᱛᱚ ᱩᱱᱤ ᱰᱟᱭᱨᱮᱴᱮᱱ ᱡᱟᱦᱟᱸ ᱞᱮᱠᱟ ᱵᱟᱝᱞᱟ ᱰᱤᱯᱟᱨᱢᱮᱱᱴ ᱞᱟᱦᱟ ᱨᱮ ᱢᱟᱭ ᱯᱟᱨᱚᱢ ᱠᱟᱜ, ᱩᱱᱤ ᱥᱟᱱᱛᱟᱞᱤ ᱠᱷᱟᱹᱞᱤ ᱠᱳᱣᱟᱞᱤᱯᱷᱟᱭ ᱫᱚᱨᱠᱟᱨᱟᱭ ᱠᱟᱱᱟ ᱚᱱᱠᱟ ᱠᱟᱛᱮ ᱦᱮᱡ ᱟᱠᱟᱱ ᱛᱮ ᱟᱫᱚ ᱱᱚᱜᱼᱚ ᱱᱚᱠᱟ ᱥᱟᱱᱛᱟᱲ ᱛᱮᱢᱟ ᱤᱱᱟᱹᱜ ᱡᱟᱦᱟᱸ ᱞᱟᱹᱭ ᱞᱮᱠᱷᱟᱱ ᱩᱪᱪᱟᱨᱚᱱ ᱠᱚᱢᱟ, ᱟᱲᱟᱝ ᱠᱚᱢᱟ, ᱤᱱᱟᱹᱜ ᱵᱟᱭ ᱵᱟᱰᱟᱭᱟ᱾ ᱛᱚ ᱱᱚᱜ ᱱᱚᱝᱠᱟ ᱵᱟᱝᱞᱟ ᱛᱮᱜᱤᱭ ᱞᱟᱹᱭᱟᱭ ᱛᱚ ᱟᱵᱚ ᱱᱚᱜᱼᱚ ᱱᱤᱭᱟᱹ ᱨᱮᱜᱮ ᱵᱩᱱ ᱵᱟᱵᱟᱭ ᱟᱵᱚ ᱥᱟᱱᱛᱟᱲᱤ ᱛᱮ ᱵᱟᱵᱚᱱ ᱵᱩᱡᱷᱟᱹᱣ ᱧᱟᱢᱟ ᱡᱮ ᱱᱚᱣᱟ ᱫᱚ ᱪᱮᱫ ᱞᱟᱹᱭ ᱚᱪᱚ ᱠᱮᱫᱟᱭ, ᱟᱵᱚ ᱵᱟᱝ ᱠᱷᱟᱱ ᱥᱟᱱᱛᱟᱲ ᱛᱮ ᱵᱟᱝ ᱠᱷᱟᱱ ᱛᱮ ᱵᱟᱝᱞᱟ ᱛᱮᱜᱮ ᱵᱚᱱ ᱚᱞ ᱫᱟ ᱚᱞ ᱫᱚ ᱥᱟᱱ ᱛᱟᱲ ᱛᱮᱵᱚᱱ ᱚᱞ ᱫᱟ ᱠᱤᱱᱛᱩ ᱚᱱᱟ ᱩᱪᱪᱟᱨᱚᱱ ᱫᱚ ᱵᱟᱝᱞᱟ ᱛᱮ ᱛᱟᱦᱮᱱ ᱠᱟᱱᱟ ᱛᱚ ᱚᱝᱠᱟ ᱜᱮ ᱮᱴᱠᱮᱴᱚᱬᱮ ᱦᱩᱭᱩᱜ ᱠᱟᱱᱟ᱾ ᱛᱚ ᱱᱚᱜᱼᱚ ᱱᱤᱭᱟᱹ ᱜᱤ ᱢᱮᱱᱟᱜᱼᱟ ᱟᱵᱚᱣᱟᱜ ᱫᱚ ᱛᱚ ᱱᱤᱛ ᱦᱚᱸ ᱪᱟᱞᱟᱜ ᱠᱟᱱ ᱜᱮᱭᱟ ᱛᱚ ᱡᱟᱦᱟᱸᱧ ᱞᱟᱹᱭ ᱫᱟ ᱡᱮ ᱱᱚᱝᱠᱟ ᱫᱚ ᱦᱩᱭᱩᱜ ᱨᱮᱦᱚᱸ ᱛᱤᱱᱟᱹᱜ ᱫᱤᱱ ᱦᱩᱭᱩᱜᱼᱟ ᱚᱱᱟ ᱫᱚ ᱵᱟᱹᱧ ᱵᱟᱲᱟᱭᱟ ᱠᱤᱱᱛᱩ ᱟᱥᱟᱭ ᱟᱹᱧ ᱡᱮ ᱱᱤᱭᱟᱹ ᱯᱚᱨᱤᱵᱚᱨᱛᱚᱱᱚᱜ ᱛᱟᱵᱚᱱᱟ ᱡᱮ ᱱᱮᱝᱠᱟ ᱠᱩ ᱩᱰᱩᱜ ᱪᱟᱞᱟᱜ ᱠᱟᱱᱟ ᱠᱚ ᱟᱹᱰᱤ ᱜᱟᱱ ᱜᱮ ᱫᱟᱫᱟ ᱛᱟᱠᱚ ᱢᱮᱱᱟᱜ ᱠᱚᱣᱟ ᱛᱚ ᱱᱚᱜᱼᱚ ᱱᱤᱭᱟᱹ ᱜᱤ ᱞ ᱱᱤᱛ ᱦᱚᱸ ᱪᱟᱞᱟᱜ ᱠᱟᱱ ᱜᱮᱭᱟ ᱟᱞᱮ ᱦᱟᱸᱵ ᱤᱭᱟᱹ ᱠᱟᱫᱟ ᱡᱮ ᱱᱤᱛᱚᱝ ᱠᱚᱞᱮᱡ ᱨᱮ ᱚᱝᱠᱟ ᱪᱟᱞᱟᱜ ᱠᱟᱱᱟ ᱜᱮᱭᱟ ᱱᱤᱛ ᱱᱚᱸᱰᱮ ᱦᱚᱸ ᱚᱝᱠᱟ ᱪᱟᱞᱟᱜ ᱠᱟᱱ ᱜᱮᱭᱟ ᱠᱤᱱᱛᱩ ᱡᱟᱦᱟᱸ ᱟᱵᱩ ᱵᱚᱱ ᱵᱟᱰᱟᱭᱟ ᱡᱮᱢᱚᱱ ᱚᱱᱟ ᱵᱚᱱ ᱞᱟᱹᱭ ᱥᱚᱫᱚᱨ ᱞᱮᱠᱷᱟᱱ ᱟᱹᱰᱤ ᱱᱟᱯᱟᱭᱚᱜᱼᱟ ᱥᱮ ᱪᱮᱫ ᱟᱢ ᱪᱮᱫ ᱮᱢ ᱵᱟᱲᱟᱭᱟ? ᱛᱚ ᱱᱚᱜᱼᱚ ᱱᱤᱭᱟᱹ ᱜᱤ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱵᱟᱹᱲᱤᱡ ᱫᱚ ᱵᱟᱵᱮᱱ ᱥᱮ ᱱᱚᱸᱰᱮ ᱫᱚ ᱟᱨ ᱟᱥᱚᱜ ᱟᱹᱧ ᱱᱟᱯᱟᱭ ᱜᱮ ᱦᱩᱭᱩᱜ ᱢᱟ᱾ ᱟᱨ ᱛᱟᱨᱯᱚᱨ ᱛᱳ ᱜᱚᱢᱠᱮ ᱯᱟᱲᱦᱟᱣ ᱢᱟᱢ ᱯᱟᱲᱦᱟᱜ ᱠᱟᱱ ᱛᱟᱦᱚᱞᱮ ᱯᱟᱲᱦᱟᱣ ᱪᱷᱟᱲᱟ ᱠᱷᱮᱞ ᱠᱚ ᱦᱩᱭᱩᱜ ᱠᱟᱱᱟ ᱥᱮ ᱵᱟᱝᱟ?
ᱪᱮᱫ ᱠᱷᱮᱞ?
ᱩᱸᱻ
ᱢᱟᱱᱮ ᱠᱷᱮᱞ ᱵᱤᱱ ᱢᱮᱱ ᱠᱮᱫᱟ᱾
ᱦᱮᱸ ᱠᱷᱮᱞ ᱠᱷᱮᱞ ᱮᱢᱱᱤ ᱠᱷᱮᱞᱟ ᱫᱷᱩᱞᱟ ᱡᱟᱦᱱᱟᱜ ᱥᱯᱳᱨᱴ ᱠᱚᱵᱮᱱ ᱠᱩᱥᱤᱭᱟᱜᱼᱟ ᱥᱮ ᱯᱷᱩᱴᱵᱚᱞ
ᱦᱮᱸ ᱦᱮᱸ ᱠᱷᱮᱞ ᱠᱚᱫᱚ ᱟᱹᱞᱤᱧ ᱫᱚ ᱵᱤᱥᱮᱥ ᱵᱷᱟᱵ ᱛᱮᱫᱚ ᱟᱹᱞᱤᱧ ᱫᱚ ᱚᱱᱟ ᱯᱷᱩᱴᱵᱚᱞ ᱜᱮᱞᱤᱧ ᱠᱩᱥᱤᱭᱟᱜ ᱜᱮᱭᱟ᱾
ᱟᱪᱪᱷᱟ ᱟᱪᱪᱷᱟᱞ, ᱟᱹᱰᱤ ᱱᱟᱯᱟᱭ ᱠᱟᱛᱷᱟ ᱠᱟᱱᱟ ᱫᱚᱨᱠᱟᱨ ᱠᱟᱱ ᱜᱮᱭᱟ ᱦᱚᱲᱢᱚ ᱴᱷᱤᱠᱴᱷᱟᱠ ᱛᱟᱦᱮᱱ ᱞᱟᱹᱜᱤᱫ ᱫᱚ
ᱦᱮᱸ ᱦᱮᱸ ᱯᱷᱩᱴᱵᱚᱞ ᱫᱚ ᱤᱧ ᱫᱚ ᱟᱛᱳ ᱨᱮᱧ ᱛᱟᱦᱮᱱ ᱨᱮᱦᱚᱸ ᱤᱧ ᱫᱚ ᱟᱞᱮᱭᱟᱜ ᱴᱤᱢ ᱛᱮᱫᱚ ᱠᱷᱮᱞ ᱨᱮᱱᱟᱜ ᱫᱟᱣ ᱤᱧ ᱧᱟᱢ ᱜᱮᱭᱟ᱾
ᱟᱨ ᱱᱚᱰᱮ ᱡᱟᱦᱟᱸ ᱱᱚᱰᱮ ᱡᱟᱦᱟᱸ ᱞᱮ ᱛᱟᱦᱮᱱ ᱜᱮᱭᱟ ᱢᱮᱥ ᱨᱮ ᱱᱚᱸᱰᱮ ᱠᱷᱚᱱᱞᱮ ᱥᱟᱵ ᱵᱟᱲᱟᱭ ᱨᱮᱦᱚᱸ ᱱᱚᱰᱮ ᱦᱮᱸ ᱦᱮᱸ ᱞᱟᱹᱭᱵᱤᱱ ᱢᱟ
ᱤᱱᱟ ᱟᱹᱰᱤ ᱟᱹᱰᱤ ᱟᱹᱰᱤ ᱱᱟᱯᱟᱭ ᱠᱟᱢᱤ
ᱦᱮᱸ ᱜᱚᱝᱠᱮ,